ᱦᱮᱞᱳ
ᱦᱮᱸ ᱦᱮᱞᱳ ᱡᱚᱦᱟᱨ ᱜᱮ᱾
ᱡᱚᱦᱟᱨ ᱜᱮ᱾
ᱛᱟᱯᱚᱨ ᱱᱟᱯᱟᱭ ᱵᱟᱲᱟ ᱜᱮ᱾
ᱦᱮᱸ ᱱᱟᱯᱟᱭ ᱵᱟᱲᱟ ᱜᱮ ᱟᱹᱵᱤᱱ?
ᱟᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱩᱸ ᱛᱟᱦᱚᱞᱮ ᱪᱤᱠᱟᱹ ᱵᱟᱲᱟᱭ ᱫᱟᱵᱤᱱ ᱱᱤᱛᱚᱜ ᱫᱚ?
ᱪᱤᱠᱟᱹ ᱵᱟᱲᱟ ᱦᱚᱸ ᱵᱟᱝ ᱱᱤᱛᱚᱜ ᱫᱚ ᱚᱲᱟᱜ ᱠᱚᱨᱮ ᱜᱮ ᱾ ᱟᱹᱵᱮᱱ?
ᱟᱞᱤᱧ ᱦᱚᱸ ᱚᱲᱟᱜ ᱠᱚᱨᱮ ᱜᱮ, ᱡᱚᱢ ᱵᱟᱲᱟ ᱦᱳᱭ ᱠᱟᱛᱮᱜ ᱫᱩᱲᱩᱵ ᱦᱳᱭ ᱟᱠᱟᱱᱟ ᱾
ᱚ ᱪᱮᱫ ᱠᱚᱯᱮ ᱩᱛᱩ ᱞᱮᱫᱟ?
ᱛᱮᱦᱮᱱ ᱫᱚ ᱯᱤᱴᱷᱟᱹ ᱞᱮ ᱩᱛᱩ ᱠᱟᱫᱟ ᱟᱨ ᱳᱫ ᱞᱮ ᱞᱟᱜ ᱟᱠᱟᱫᱟ ᱾
ᱚᱻ
ᱟᱹᱰᱤ ᱢᱚᱡᱽ ᱦᱳᱭ ᱚᱱᱠᱟᱱᱟᱜ ᱜᱮ, ᱡᱚᱢ ᱞᱟᱹᱠᱛᱤ ᱠᱟᱱᱟ ᱡᱟᱦᱟᱸ ᱫᱚ ᱯᱚᱨᱴᱤᱱ ᱥᱚᱵᱩᱡ ᱡᱟᱛᱤᱭᱚ ᱠᱷᱟᱵᱟᱨ ᱜᱮ ᱞᱟᱹᱭ ᱠᱟᱫᱟ ᱠᱚ ᱡᱚᱢ ᱫᱚ ᱟᱹᱰᱤ ᱵᱮᱥᱤ ᱜᱮ ᱵᱷᱟᱜᱤᱭᱟ ᱾ ᱪᱮᱫᱟᱜ ᱥᱮ ᱚᱱᱟ ᱚᱱᱟ ᱨᱮᱜᱮ ᱟᱹᱰᱤ ᱡᱟᱹᱥᱛᱤ ᱯᱩᱴᱤᱱ ᱛᱟᱸᱦᱮᱱᱟ ᱾
ᱦᱳᱭ ᱦᱤᱸᱛᱚᱜ ᱫᱚ ᱥᱚᱵᱽᱡᱤ ᱡᱤᱱᱤᱥ ᱠᱚ ᱞᱟᱹᱭ ᱞᱮᱠᱷᱟᱱ ᱫᱚ ᱟᱹᱰᱤ ᱠᱚᱢ ᱜᱮᱵᱚᱱ ᱡᱚᱢ ᱮᱫᱟ᱾ ᱡᱮᱞ ᱦᱟᱹᱠᱩ
ᱦᱳᱭ ᱡᱤᱞ ᱦᱟᱹᱠᱩ ᱜᱮ ᱟᱹᱰᱤ ᱡᱟᱹᱥᱛᱤᱜ ᱠᱟᱱ ᱛᱟᱵᱚᱱᱟ ᱦᱚᱲᱢᱚ ᱨᱮ ᱾ ᱟᱨ ᱱᱮᱛᱟᱨ ᱢᱟ ᱧᱮᱞᱚᱜ ᱠᱟᱱᱟ ᱡᱮ ᱡᱟᱸᱦᱟᱱ ᱥᱚᱵᱽᱡᱤ ᱜᱮ ᱡᱟᱦᱟᱸ ᱠᱚ ᱨᱚᱦᱚᱭ ᱵᱟᱲᱟ ᱥᱮ ᱠᱤᱨᱤᱧ ᱟᱠᱷᱨᱤᱧ ᱠᱟᱛᱮᱫ ᱵᱚᱱ ᱡᱟᱦᱟᱸ ᱵᱚᱱ ᱡᱚᱢ ᱫᱟ ᱚᱱᱟ ᱠᱚᱦᱚᱸ ᱟᱹᱰᱤ ᱡᱟᱹᱥᱛᱤ ᱜᱮ ᱥᱟᱨ ᱠᱚ ᱮᱢᱟᱜ ᱠᱟᱱᱟ ᱚᱱᱟ ᱫᱤ ᱠᱟᱛᱮ ᱟᱵᱤᱱ ᱪᱮᱫ ᱵᱮᱱ ᱞᱟᱹᱭᱟ ᱾
ᱟᱞᱤᱧ ᱞᱤᱧ ᱞᱟᱹᱭᱟ ᱱᱚᱣᱟ ᱥᱟᱨ ᱟᱵᱚ ᱫᱚ ᱚᱱᱟ ᱵᱟᱡᱟᱨ ᱠᱷᱚᱱ ᱠᱤᱨᱤᱧ ᱠᱟᱛᱮ ᱵᱚᱱ ᱡᱚᱢ ᱫᱟ ᱞᱟᱹᱭ ᱫᱟ ᱠᱚ ᱴᱟᱴᱠᱟ ᱥᱚᱵᱽᱡᱤ ᱵᱚᱱ ᱡᱚᱢ ᱫᱟ ᱾ ᱚᱱᱟ ᱫᱚ ᱴᱟᱴᱠᱟ ᱥᱚᱵᱽᱡᱤ ᱛᱚ ᱦᱮᱸ ᱜᱮ ᱠᱤᱱᱛᱩ ᱚᱱᱟ ᱨᱮᱜᱮ ᱡᱷᱚᱛᱚ ᱢᱟᱱᱮ ᱡᱟᱦᱱᱟᱜ ᱨᱟᱱ ᱚᱱᱟ ᱥᱚᱵᱽᱡᱤ ᱦᱩᱭ ᱞᱟᱹᱜᱤᱫ ᱛᱮ ᱵᱷᱟᱜᱮ ᱫᱚᱦᱚ ᱞᱟᱹᱜᱤᱫ ᱥᱩᱫᱷᱩ ᱨᱟᱱᱜᱮ ᱮᱢ ᱠᱷᱟᱹᱛᱤᱨ ᱩᱱᱟᱹᱜ ᱠᱚ ᱯᱷᱚᱞᱚᱱ ᱫᱟ ᱡᱮ ᱯᱷᱚᱞᱚᱱ ᱦᱳᱭᱳᱜ ᱠᱟᱱᱟ ᱾
ᱦᱩᱸ᱾
ᱟᱫᱚ ᱟᱵᱚ ᱫᱚ ᱢᱟᱱᱮ ᱞᱟᱹᱭ ᱜᱟᱱᱚᱜᱼᱟ ᱵᱤᱥ ᱞᱮᱠᱟᱱ ᱡᱤᱱᱤᱥ ᱜᱮᱵᱚᱱ ᱡᱚᱢ ᱫᱟ ᱾
ᱚ, ᱦᱳᱭ ᱦᱳᱭ ᱦᱳᱭ ᱚᱱᱟᱢᱟ ᱴᱷᱤᱠ ᱜᱮᱢᱚᱱ ᱞᱟᱹᱭ ᱠᱟᱜᱼᱟ ᱾ ᱪᱮᱫᱟᱜ ᱥᱮ ᱱᱮᱛᱟᱨ ᱢᱟ ᱧᱮᱞᱚᱜ ᱠᱟᱱ ᱡᱟᱦᱟᱱ ᱥᱚᱵᱽᱡᱤ ᱜᱮ ᱯᱩᱨᱤ ᱛᱟᱢ ᱵᱚᱞᱚ ᱢᱟᱹᱨᱤᱪ ᱛᱟᱢ ᱵᱚᱞᱚ, ᱵᱚᱨᱵᱷᱚᱴᱤ ᱛᱟᱢ, ᱠᱚᱸᱰᱷᱟ ᱛᱟᱢ, ᱡᱟᱸᱦᱟᱱᱟᱜ ᱡᱤᱱᱤᱥ ᱥᱚᱵᱽᱡᱤ ᱜᱮ ᱨᱚᱦᱚᱭ ᱞᱮᱠᱷᱟᱱ ᱜᱮ ᱥᱟᱨ ᱵᱟᱝᱠᱷᱟᱱ ᱵᱟᱝ ᱦᱩᱭᱩᱜ ᱠᱟᱱᱟ ᱱᱮᱛᱟᱨ᱾
ᱦᱳᱭ ᱦᱳᱭ ᱡᱷᱚᱛᱚ ᱥᱟᱨ ᱫᱚᱠᱟᱱ ᱨᱮᱱᱟᱜ ᱥᱟᱨ ᱨᱮᱜᱮ ᱾
ᱦᱳᱭ ᱚᱱᱟ ᱥᱟᱨ ᱡᱤᱱᱤᱥ ᱡᱟᱵᱚ ᱥᱟᱨ ᱡᱟᱛᱤᱭᱚ ᱥᱚᱵᱽᱡᱤ ᱠᱚᱵᱚᱱ ᱡᱚᱢ ᱡᱚᱢᱛᱮ ᱥᱟᱶ ᱥᱟᱶᱛᱮ ᱟᱵᱚᱣᱟᱜ ᱦᱚᱲᱢᱚ ᱡᱤᱣᱤ ᱠᱚᱦᱚᱸ ᱟᱹᱰᱤ ᱡᱟᱹᱥᱛᱤ ᱜᱮᱵᱚᱱ ᱚᱪᱚᱞ ᱠᱚᱣᱟ ᱡᱟᱦᱟᱸ ᱫᱚ ᱟᱹᱰᱤ ᱠᱚᱢ ᱥᱚᱢᱚᱭ ᱛᱮᱜᱮ ᱦᱟᱞᱠᱟ ᱦᱟᱞᱠᱟ ᱪᱟᱯ ᱠᱟᱹᱢᱤ ᱠᱟᱹᱢᱤ ᱞᱮᱠᱷᱟᱱ ᱜᱮ ᱥᱟᱱᱟᱢᱟᱜ ᱜᱮ ᱨᱳᱜᱽ ᱟᱡᱟᱨ ᱛᱤᱱᱟᱹᱜ ᱜᱟᱱ ᱦᱚᱲᱢᱚ ᱨᱮ ᱡᱚᱛᱚ ᱥᱟᱱᱟᱢ ᱜᱮ ᱩᱰᱩᱠ
ᱦᱳᱭ ᱦᱳᱭ ᱟᱨ ᱞᱟᱦᱟ ᱞᱮᱠᱟ ᱡᱮᱢᱚᱱ ᱞᱟᱦᱟ ᱛᱮᱫᱚ ᱟ ᱢᱟᱱᱮ ᱫᱟᱹᱫᱩ ᱴᱷᱟᱹᱠᱩᱢᱟ ᱛᱟᱠᱚ ᱟᱨᱠᱤ ᱩᱱᱠᱩ ᱫᱚ ᱟᱹᱰᱤ ᱫᱤᱱ ᱜᱮᱠᱚ ᱵᱟᱧ ᱪᱟ ᱠᱚᱜᱼᱟ ᱠᱚ ᱞᱟᱹᱭ ᱠᱮᱭᱟ ᱠᱚ ᱮᱠᱥᱚ ᱵᱚᱪᱷᱚᱨ ᱟᱥᱤ ᱵᱚᱪᱷᱚᱨ ᱥᱳᱛᱛᱚᱨ ᱵᱚᱪᱷᱚᱨ ᱟᱹᱰᱤ ᱢᱟᱱᱮ ᱫᱤᱱ ᱜᱮ ᱵᱟᱧᱪᱟᱣ ᱠᱚᱜᱼᱟ, ᱱᱮᱛᱟᱨ ᱫᱚ ᱟᱹᱰᱤ ᱢᱟᱱᱮ ᱩᱱᱟᱹᱜ ᱫᱤᱱ ᱦᱚᱸ ᱵᱟᱝ ᱜᱮᱵᱚᱱ ᱪᱟᱞᱟᱜ ᱠᱟᱱᱟ ᱾ᱵᱚᱸᱜᱟ ᱛᱟᱞᱟᱜ ᱠᱟᱱᱟ ᱵᱚᱱ ᱚᱱᱟ ᱡᱷᱚᱛᱚ ᱠᱤᱪᱷᱩ ᱜᱮᱛᱚ ᱵᱷᱮᱡᱟᱞ ᱵᱚᱱ ᱡᱚᱢ ᱫᱟ ᱾
ᱦᱳᱭ, ᱚᱱᱟ ᱢᱟ ᱴᱷᱤᱠ ᱜᱮᱵᱮᱱ ᱞᱟᱹᱭ ᱠᱟᱜ ᱟᱵᱮᱱ ᱦᱚᱸ᱾ ᱪᱮᱫᱟᱜ ᱥᱮ ᱱᱮᱛᱟᱨ ᱢᱟ ᱧᱮᱞᱚᱜ ᱠᱟᱱ ᱜᱮᱭᱟ ᱚᱱᱮ ᱡᱮ ᱥᱟᱨ ᱡᱟᱛᱤᱭᱚ ᱡᱤᱱᱤᱥ ᱵᱚᱱ ᱡᱚᱢ ᱮᱫᱟ ᱟᱵᱚ, ᱡᱟᱦᱟᱱᱟᱜ ᱡᱤᱱᱤᱥ ᱜᱮ ᱥᱟᱨ ᱵᱚᱱ ᱮᱢᱟᱜ ᱠᱟᱱᱟ ᱥᱟᱨ ᱪᱷᱟᱲᱟ ᱵᱟᱭ ᱦᱩᱭᱩᱜ ᱠᱟᱱᱟ ᱱᱟᱛᱮᱨᱟᱱ ᱦᱚᱲ ᱠᱚᱢᱟ ᱫᱚ ᱮᱢ ᱠᱟᱛᱮᱜ ᱠᱚ ᱥᱚᱵᱽᱡᱤ ᱠᱚ ᱠᱚᱨᱟᱣ ᱛᱟᱦᱮᱸᱫ ᱾ ᱦᱩᱲᱩ ᱪᱟᱣᱞᱮ ᱵᱚᱞᱚ ᱠᱷᱮᱛ ᱠᱚᱨᱮ ᱾ ᱥᱟᱨᱟᱨᱚᱱ ᱠᱷᱚᱸᱛ ᱜᱮᱠᱚ ᱮᱢᱟᱜ ᱛᱟᱸᱦᱮᱜ, ᱱᱮᱛᱟᱨ ᱢᱟ ᱠᱮᱢᱤᱠᱮᱞ ᱡᱟᱛᱤᱭᱚ ᱥᱟᱨ ᱩᱰᱩᱠ ᱠᱟᱱ ᱟᱹᱰᱤ ᱡᱟᱹᱥᱛᱤ ᱜᱮ ᱾ ᱤᱭᱩᱨᱤᱭᱟᱹ ᱫᱚᱥ ᱪᱷᱟᱵᱤᱥ ᱠᱷᱳᱞ ᱠᱷᱚᱱ ᱥᱩᱨᱩ ᱠᱟᱛᱮ ᱩᱰᱜᱠᱟᱱ
ᱦᱳᱭ ᱦᱳᱭ
ᱚᱱᱟ ᱫᱚ ᱠᱷᱮᱛ ᱨᱮᱦᱚᱸ ᱮᱠ ᱡᱮ ᱵᱚᱱ ᱰᱷᱟᱞᱟᱜ ᱠᱟᱱᱟ᱾ ᱮᱢᱮᱢ ᱮᱢ ᱛᱮ ᱮᱛᱚᱵᱚᱱ ᱮᱢᱟᱜ ᱠᱟᱱᱟ ᱟᱹᱰᱤ ᱡᱟᱹᱥᱛᱤ ᱡᱟᱦᱟᱸ ᱫᱚ ᱠᱷᱮᱛᱨᱮ ᱡᱟᱦᱟᱸ ᱛᱤᱡᱩ ᱠᱚ ᱛᱟᱦᱮᱸᱱᱟ ᱩᱱᱠᱩ ᱛᱤᱡᱩ ᱥᱩᱛᱵᱚᱱ ᱜᱚᱡ ᱪᱟᱵᱟ ᱟᱠᱟᱫ ᱠᱚᱣᱟ᱾ ᱡᱟᱦᱟᱸ ᱠᱚ ᱢᱮᱛᱟ ᱠᱚ ᱠᱤᱥᱚᱠ ᱨᱮᱱ ᱵᱚᱱᱫᱷᱩ ᱡᱟᱦᱟᱸ ᱠᱚ ᱢᱮᱛᱟ ᱠᱚ ᱠᱤᱪᱷᱩ ᱞᱮᱸᱰᱮᱫ ᱫᱩ ᱩᱱᱠᱩ ᱦᱚᱸ ᱡᱟᱹᱥᱛᱤ ᱠᱚ ᱜᱚᱡ ᱠᱟᱱᱟ ᱱᱮᱛᱟᱨ ᱢᱟ ᱱᱮᱛᱟᱨ ᱠᱷᱮᱛ ᱨᱮᱦᱚᱸ ᱵᱟᱠᱚ ᱧᱮ ᱧᱟᱢᱚᱜ ᱠᱟᱱᱟ᱾
ᱦᱮᱸ ᱵᱟᱝ ᱜᱮᱠᱚ ᱧᱟᱢᱚᱜ ᱠᱟᱱᱟ ᱞᱟᱦᱟ ᱦᱮᱸ
ᱠᱷᱮᱛ ᱨᱮ ᱛᱟᱦᱮᱸ ᱞᱮᱠᱷᱟᱱ ᱡᱟᱦᱟᱸᱭ ᱠᱚ ᱵᱩᱨᱤᱡ ᱛᱟᱦᱮᱸ ᱡᱟᱸᱦᱟᱭ ᱩᱱᱠᱩ ᱛᱮᱜᱮ ᱠᱚ ᱥᱤᱭᱳᱜ ᱥᱚᱢᱚᱭ ᱟᱹᱰᱤ ᱟᱞᱜᱟᱛᱮ ᱥᱤᱭᱳᱜ ᱛᱟᱦᱮᱸᱜ ᱛᱟᱨ ᱚᱱᱟ ᱦᱚᱸ ᱵᱟᱝ ᱜᱟᱱᱚᱜ ᱠᱟᱱᱟ ᱱᱮᱛᱟᱨ ᱱᱮᱛᱟᱨ ᱢᱟ ᱚᱱᱟ ᱥᱟᱨ ᱡᱮᱢᱚᱱ ᱮᱢ ᱠᱟᱛᱮ ᱠᱮᱢᱤᱠᱮᱞ ᱥᱟᱨ ᱟᱭ ᱢᱟᱢ ᱛᱮ ᱟᱨ ᱡᱟᱹᱥᱛᱤ ᱜᱮ ᱠᱷᱮᱛ ᱦᱚᱸᱵᱚᱱ ᱵᱟᱹᱲᱤᱡ ᱪᱟᱵᱟᱣ ᱠᱟᱜ-ᱟ ᱚᱱᱟ ᱫᱤᱠ ᱫᱤᱭᱮ ᱟᱵᱤᱱ ᱪᱮᱜ ᱵᱮᱱ ᱞᱟᱹᱭᱟ
ᱡᱮ ᱟᱵᱚ ᱫᱚ ᱱᱚᱣᱟ ᱠᱷᱮᱛ ᱦᱚᱵᱚᱱ ᱱᱚᱥᱴᱚᱭᱮᱜ ᱜᱮᱭᱟ ᱛᱚ ᱡᱮ ᱱᱩᱱᱟᱹᱜ ᱥᱟᱨ ᱠᱚ ᱮᱢ ᱵᱟᱲᱟ ᱠᱟᱛᱮᱜ᱾ ᱞᱟᱦᱟᱛᱮ ᱟᱲᱟᱜ ᱥᱟᱠᱟᱢ ᱠᱚ ᱦᱩᱭ ᱠᱚᱜ-ᱟ ᱩᱱᱟᱹᱜ ᱟᱲᱟᱜ ᱥᱟᱠᱟᱢ ᱠᱚᱦᱚᱸ ᱛᱚ ᱵᱟᱝᱜᱮ ᱧᱮᱞᱚᱜ ᱠᱟᱱᱟ ᱠᱷᱮᱛ ᱠᱚᱨᱮ, ᱡᱟᱦᱟᱱᱟᱜ ᱟᱲᱟᱜ ᱠᱚ ᱦᱳᱭ ᱠᱚᱜ-ᱟ ᱚᱱᱟ ᱟᱲᱟᱜ ᱠᱚ ᱱᱮᱛᱟᱨ ᱫᱚ ᱩᱱᱟᱹᱜ ᱡᱟᱹᱥ ᱛᱤ ᱫᱚ ᱵᱟᱝ ᱜᱮ ᱦᱩᱭᱩᱜ ᱠᱟᱱᱟ᱾
ᱦᱳᱭ ᱚᱱᱟ ᱟᱨ ᱥᱟᱶ ᱥᱟᱶᱛᱮ ᱱᱮᱛᱟᱨ ᱢᱟ ᱡᱟᱦᱟᱸ ᱦᱩᱲᱩ ᱨᱚᱦᱚᱭ ᱠᱟᱛᱮ ᱡᱟᱦᱟᱸ ᱤᱭᱩᱨᱤᱭᱟ ᱠᱚᱵᱚᱱ ᱮᱢᱟᱜ ᱠᱟᱱᱟ ᱱᱮᱛᱟᱨ, ᱚᱱᱟ ᱫᱟᱜ ᱛᱮᱦᱚᱸ ᱟᱹᱰᱤ ᱡᱟᱹᱥᱛᱤ ᱟᱨᱚ ᱡᱟᱹᱥᱛᱤ ᱢᱟᱱᱮ ᱡᱟᱦᱟᱸ ᱡᱤᱵ ᱡᱤᱭᱟᱹᱞᱤ ᱠᱷᱚᱱ ᱥᱩᱨᱩ ᱠᱟᱛᱮᱜ ᱩᱝᱠᱩ ᱩᱝᱠᱩ ᱦᱚᱸ ᱠᱷᱚᱛᱤᱜ ᱠᱟᱱᱟ ᱪᱮᱫᱟᱜ ᱥᱮ ᱡᱟᱦᱟᱸ ᱫᱟᱜ ᱨᱮᱵᱚᱱ ᱮᱢ ᱠᱮᱫᱟ ᱥᱟᱨ, ᱚᱱᱟ ᱫᱟᱜ ᱜᱮ ᱡᱟᱦᱟᱸ ᱥᱮᱫ ᱵᱟᱝᱚᱱ ᱜᱟᱰᱟ ᱥᱮᱫ ᱥᱮ ᱡᱟᱦᱟᱸ ᱥᱮᱫ ᱜᱮ ᱫᱟᱜᱟᱛᱩ ᱪᱟᱞᱟᱜ ᱠᱟᱱᱟ ᱚᱱᱟ ᱫᱟᱜ ᱜᱮ ᱜᱟᱹᱭ ᱰᱟᱹᱝᱨᱟᱤ ᱦᱚᱸᱠᱚ ᱧᱩᱭ ᱫᱟᱠᱚ ᱠᱚ ᱥᱟᱣ ᱥᱟᱣ ᱛᱮ ᱡᱤᱵᱽ ᱡᱤᱭᱟᱹᱞᱤ ᱦᱚᱸᱠᱚ ᱧᱩᱭ ᱫᱟ ᱠᱤᱪᱩ ᱡᱟᱭᱜᱟ ᱛᱚ ᱱᱚᱣᱟ ᱧᱮᱞ ᱠᱟᱱᱟ ᱠᱤᱪᱷᱩ ᱡᱟᱭᱜᱟ ᱨᱮ ᱚᱱᱟ ᱫᱟᱜ ᱛᱮᱜᱮ ᱠᱤᱪᱨᱤᱡ ᱠᱚᱦᱚᱸ ᱠᱚ ᱠᱟᱪᱟᱣᱮᱜ-ᱟ᱾
ᱦᱳᱭ
ᱥᱟᱶᱛᱮ ᱚᱱᱟ ᱡᱮᱵᱚᱱᱮ ᱠᱤᱪᱨᱤᱡᱽ ᱠᱚᱵᱚᱱ ᱦᱚᱨᱚᱜᱫᱟ ᱚᱱᱟ ᱦᱚᱛᱮᱛᱮ ᱟᱵᱚ ᱦᱚᱲᱢᱚ ᱡᱤᱣᱤ ᱨᱮᱦᱚᱸ ᱟᱹᱰᱤ ᱨᱳᱜᱽ ᱟᱡᱟᱨ ᱦᱚᱸ ᱟᱹᱰᱤ ᱟᱭᱢᱟ ᱜᱮ ᱥᱤᱨᱡᱟᱜ ᱠᱟᱱᱟ᱾
ᱦᱳᱭ ᱟᱫᱚ ᱩᱱᱠᱩ ᱫᱟᱜ ᱠᱚ ᱱᱚᱝᱨᱟ ᱫᱟᱜ ᱠᱚ ᱡᱚᱢᱟ ᱡᱚᱢᱟ ᱚᱸᱰᱮ ᱠᱷᱚᱱ ᱜᱮ ᱟᱫᱚ ᱥᱤᱠᱲᱤᱡ ᱠᱚᱠᱚ ᱥᱤ ᱤᱥᱴᱤᱜ ᱠᱟᱱᱟ ᱰᱮᱝᱜᱩ ᱠᱚ, ᱟᱨᱦᱚᱸ ᱟᱭᱢᱟ ᱟᱭᱢᱟ ᱡᱟᱦᱱᱟᱜ ᱠᱚᱜᱮ ᱨᱳᱜᱽ ᱟᱡᱟᱨ ᱠᱚ ᱚᱸᱰᱮ ᱠᱷᱚᱱ ᱜᱮᱛᱚ ᱡᱚᱴᱷᱟ ᱟᱵᱚᱱ ᱠᱟᱱᱟ᱾
ᱦᱳᱭ
ᱱᱮᱛᱟᱨ ᱫᱚ ᱡᱷᱚᱛᱚ ᱨᱳᱜᱽ ᱟᱡᱟᱨ ᱛᱮᱜᱮ ᱵᱚᱱ ᱡᱚᱠᱷᱚᱢ ᱟᱠᱟᱱᱟ ᱞᱟᱹᱭ ᱜᱟᱱᱚᱜ-ᱟ᱾
ᱦᱳᱭ ᱦᱳᱭ ᱟᱹᱰᱤ ᱡᱟᱹᱥᱛᱤ ᱜᱮᱢᱚᱱ ᱨᱳᱜᱽ ᱟᱡᱟᱨ ᱛᱮᱵᱚᱱ ᱯᱮᱨᱮᱡ ᱧᱟᱢ ᱠᱟᱱᱟ᱾ ᱛᱟᱞᱦᱮ ᱛᱟᱞᱦᱮ ᱟᱯᱮ ᱥᱮᱫ ᱫᱚ ᱛᱟᱞᱦᱮ ᱪᱟᱥ ᱵᱟᱥ ᱫᱚ ᱛᱟᱦᱞᱮ ᱢᱤᱫ ᱫᱷᱟᱣ ᱜᱮᱯᱮ ᱪᱟᱥᱟ ᱥᱮ ᱵᱟᱨᱫᱷᱟᱣ? ᱯᱚᱨ ᱯᱚᱨ ᱯᱮ ᱨᱚᱦᱚᱭ
ᱵᱟᱨ ᱵᱟ ᱛᱷᱟᱣ ᱜᱮᱞᱮ ᱪᱟᱥ ᱜᱮᱭᱟ ᱚᱱᱮ ᱫᱷᱚᱨᱚᱱ ᱫᱤᱱ ᱟᱨ ᱱᱤᱛᱳᱜ ᱟᱥᱟᱲ ᱵᱚᱸᱜᱟ ᱵᱟᱨ ᱫᱷᱟᱣ ᱞᱮ ᱪᱟᱥ ᱜᱮᱭᱟ᱾
ᱚ ᱛᱟᱦᱞᱮ ᱠᱮ ᱛᱟᱦᱞᱮ ᱨᱚᱦᱚᱭ ᱠᱚ ᱪᱟᱵᱟ ᱦᱮᱡ ᱠᱟᱱᱟ ᱥᱮ ᱵᱟᱠᱤ ᱜᱮᱭᱟ?
ᱟᱣᱨᱤ ᱪᱟᱵᱟ ᱦᱳᱭᱳᱜ-ᱟ ᱟᱣᱨᱤ ᱪᱟᱵᱟᱜ-ᱟ ᱢᱟᱱᱮ ᱮᱭ ᱠᱚ ᱥᱩᱨᱩᱭᱮᱫᱟ, ᱢᱟᱱᱮ ᱚᱠᱟ ᱠᱚᱨᱮ ᱫᱟᱜ ᱟᱠᱟᱱᱟ ᱪᱮᱛᱟᱱ ᱠᱷᱮᱛ ᱠᱚ ᱾ ᱚᱱᱟ ᱠᱚᱫᱚ ᱠᱚ ᱨᱚᱦᱚᱭ ᱧᱚᱜ ᱫᱟᱞᱮ ᱟᱨ ᱚᱠᱟ ᱠᱚ ᱜᱷᱩᱴᱩ ᱧᱚᱜ ᱜᱮᱭᱟ ᱚᱱᱟ ᱠᱚᱫᱚ ᱟᱹᱣᱨᱤᱼᱼ ᱥᱩᱨᱩᱜ ᱜᱮᱭᱟ, ᱫᱟᱜ ᱛᱚ ᱵᱟᱝ ᱫᱟᱜ ᱟᱠᱟᱱᱟ ᱥᱮ ᱚᱱᱟ ᱠᱚᱫᱚ ᱵᱟᱝ ᱫᱟᱜ ᱞᱮᱱᱠᱷᱟᱱ ᱫᱚ ᱟᱫᱚᱼᱼ ᱥᱮᱨᱢᱟ ᱡᱟᱹᱲᱤ ᱫᱟᱜ ᱠᱚ ᱠᱚᱭᱚᱜ ᱦᱩᱭ ᱟᱠᱟᱱᱟ ᱾
ᱚ ᱾ ᱚ ᱛᱟᱦᱞᱮ ᱵᱟᱹᱭᱦᱟᱹᱲ ᱨᱮᱱᱟᱜ ᱫᱚ ᱨᱚᱦᱚᱭ ᱢᱩᱪᱟᱹᱫ ᱞᱮᱠᱟ ᱜᱮ ᱵᱟᱹᱫᱽ ᱨᱮᱱᱟᱜ ᱜᱮ ᱵᱟᱠᱤ?
ᱦᱮᱸ ᱢᱟᱱᱮ ᱚᱱᱮ ᱫᱟᱜ ᱠᱟᱱᱟ ᱚᱠᱟ ᱠᱷᱮᱛ ᱠᱚ ᱚᱱᱟ ᱠᱚᱫᱚ ᱢᱩᱪᱟᱹᱫ ᱞᱮᱠᱟ ᱜᱮ ᱞᱟᱹᱭ ᱜᱟᱱᱚᱜᱼᱟ ᱾ ᱟᱫᱚ ᱜᱷᱩᱴᱩ ᱞᱮ ᱠᱚᱭᱚᱜ ᱟᱠᱟᱫᱟ, ᱨᱚᱦᱚᱭ ᱫᱚ ᱪᱟᱞᱟᱜ ᱠᱟᱱ ᱜᱮᱭᱟ ᱾
ᱚ ᱫᱟᱜ ᱡᱟᱹᱲᱤ ᱛᱟᱦᱚᱞᱮ ᱤᱱᱟᱹᱜ ᱫᱚ ᱫᱟᱜ ᱡᱟᱹᱲᱤ ᱫᱚ ᱤᱱᱟᱹᱜ ᱫᱚᱼᱼ ᱴᱟᱱᱟ ᱴᱟᱹᱱᱤ ᱫᱚ ᱵᱟᱹᱱᱩᱜ ᱛᱟᱦᱚᱞᱮ ᱚᱱᱛᱮ ᱫᱚ?
ᱦᱮᱸ ᱢᱟᱱᱮ ᱴᱟᱱᱟ ᱴᱟᱱᱤ ᱵᱚᱞᱛᱮ ᱟᱫᱚᱼᱼ ᱠᱟᱹᱡ ᱱᱤᱛᱚᱜ ᱟᱨ ᱠᱟᱹᱡ ᱫᱟᱜ ᱡᱟᱹᱲᱤ ᱞᱮᱠᱷᱟᱱ ᱟᱨ ᱠᱟᱹᱡ ᱵᱷᱟᱹᱜᱤ ᱠᱚᱜᱼᱟ ᱟᱨᱠᱤ, ᱱᱚᱣᱟ ᱜᱷᱩᱴᱩ ᱠᱚᱨᱮ ᱨᱚᱦᱚᱭ ᱜᱟᱱ ᱠᱚᱜᱼᱟ ᱟᱨᱠᱤ ᱾
ᱚ, ᱚᱱᱟ ᱵᱟᱫᱽ ᱠᱟᱛᱮ ᱛᱟᱦᱚᱞᱮ ᱧᱩ ᱫᱟᱜ ᱠᱚᱨᱮ ᱫᱚ ᱴᱟᱱᱟ ᱴᱟᱱᱤ ᱫᱚ ᱵᱟᱹᱱᱩᱜᱼᱟ?
ᱵᱟᱝ ᱧᱩ ᱫᱟᱜ ᱨᱮᱱᱟᱜ ᱫᱚ ᱠᱳᱱᱚ ᱴᱟᱱᱟ ᱴᱟᱹᱱᱤ ᱵᱟᱹᱱᱩᱜᱼᱟ, ᱴᱮᱯ ᱠᱚᱞ ᱠᱚ ᱡᱩᱛ ᱠᱟᱫ ᱞᱮᱭᱟ ᱾
ᱚ ᱥᱚᱨᱠᱟᱨ ᱠᱷᱚᱱ ᱦᱚᱸ ᱠᱚ ᱮᱢᱟ ᱯᱤᱭᱟ ᱵᱟᱝ?
ᱦᱳᱭ ᱦᱳᱭ ᱦᱳᱭ ᱾
ᱟᱞᱮ ᱥᱮᱫ ᱢᱟ ᱥᱚᱨᱠᱟᱨ ᱨᱮᱱᱟᱜ ᱴᱮᱯ ᱠᱚᱞ ᱠᱚᱦᱚᱸ ᱵᱟᱞᱮ ᱧᱟᱢ ᱤᱭᱟᱹ ᱠᱟᱜᱼᱟ ᱾ ᱫᱟᱜ ᱨᱮᱱᱟᱜ ᱫᱚ ᱠᱟᱹᱴᱤᱡ ᱠᱟᱹᱴᱤᱡ ᱟᱱᱟᱴ ᱧᱚᱜ ᱜᱮᱭᱟᱞᱮ ᱾
ᱧᱩ ᱫᱟᱜ ᱫᱚ ᱴᱟᱱ ᱫᱚ ᱵᱟᱹᱱᱩᱜ ᱛᱟᱞᱮᱭᱟ, ᱞᱟᱦᱟᱛᱮ ᱞᱟᱦᱟ ᱞᱟᱦᱟ ᱠᱟᱹᱡ ᱴᱟᱱ ᱞᱮ ᱛᱟᱦᱮᱸ ᱠᱚᱜᱼᱟ ᱱᱤᱛᱚᱜ ᱫᱚ ᱟᱫᱚᱼᱼ ᱴᱟᱱ ᱫᱚ ᱵᱟᱹᱱᱩᱜᱼᱟ, ᱟᱫᱚ ᱚᱲᱟᱜ ᱥᱩᱨ ᱨᱮ ᱠᱚᱨᱮ ᱜᱮ ᱴᱮᱯ ᱠᱚ ᱡᱩᱛ ᱟᱠᱟᱫ ᱞᱮᱭᱟ, ᱴᱮᱯ ᱠᱚ ᱥᱤᱞᱩ ᱠᱚ ᱼᱼ
ᱚ ᱛᱟᱦᱚᱞᱮ, ᱛᱟᱦᱚᱞᱮ ᱚᱱᱟ ᱵᱟᱹᱫᱽ ᱠᱚᱨᱮ ᱛᱟᱦᱚᱞᱮᱼᱼ ᱤᱭᱟᱹ ᱞᱟᱹᱭ ᱟᱞᱤᱧ, ᱥᱳᱞᱟᱨ ᱢᱤᱱᱤ ᱠᱚ ᱵᱟᱹᱭᱥᱟᱹᱣ ᱠᱟᱜᱼᱟ ᱥᱮ ᱵᱟᱝ? ᱛᱟᱦᱚᱞᱮ ᱥᱚᱨᱠᱟᱨ ᱠᱚ ᱧᱟᱢᱼᱼ ᱠᱟᱜ ᱥᱮ ᱵᱟᱝ?
ᱥᱚᱞᱟ ᱢᱟᱱᱮ ᱪᱟᱥ ᱞᱟᱹᱜᱤᱫ ᱛᱮᱫᱚ ᱵᱟᱝᱜᱮ ᱾ ᱠᱟᱹᱡ ᱢᱟᱱᱮ ᱟᱞᱮ ᱟᱹᱛᱩᱼᱼ ᱫᱚ ᱵᱟᱹᱱᱩᱜᱼᱟ, ᱢᱟᱱᱮ ᱥᱟᱺᱜᱤᱧ ᱟᱛᱩ ᱯᱩᱲᱥᱤ ᱛᱚ ᱥᱟᱹᱜᱤᱧ ᱜᱮᱭᱟᱼᱼ
ᱦᱮᱸ ᱾
ᱥᱳᱞᱟᱨ ᱥᱤᱥᱴᱮᱢ ᱠᱚ ᱢᱮᱱᱟᱜ ᱜᱮᱭᱟ ᱾ ᱟᱞᱮ ᱴᱷᱮᱱ ᱫᱚ ᱵᱟᱹᱱᱩᱜᱼᱟ ᱾ ᱦᱮ ᱚᱱᱮ ᱠᱚ ᱚᱲᱟᱜ ᱠᱷᱚᱱ ᱜᱮᱠᱚ ᱡᱩᱱᱤᱭ ᱠᱟᱱᱟ ᱚᱠᱚᱭᱟᱜ ᱢᱮᱱᱟᱜᱼᱟ ᱾
ᱚ ᱦᱮᱸ ᱛᱟᱦᱞᱮ ᱦᱩᱲᱩ ᱵᱟᱹᱫᱽ ᱠᱚ ᱛᱟᱦᱞᱮ ᱟᱨ ᱪᱮᱫ ᱠᱚ ᱥᱚᱵᱽᱡᱤ ᱠᱚ ᱨᱚᱦᱚᱭ ᱵᱟᱲᱟᱭ ᱦᱩᱭᱩᱜ ᱜᱮᱭᱟ?
ᱦᱩᱭᱩᱜ ᱜᱮᱭᱟ ᱚᱱᱮ ᱠᱩᱸᱫᱽᱨᱤ ᱠᱚ, ᱡᱷᱤᱸᱜᱟᱹ ᱠᱚ, ᱠᱟᱨᱞᱟ ᱠᱚ, ᱢᱟᱹᱨᱤᱪ ᱫᱟᱨᱮ ᱠᱚ, ᱼᱼ ᱵᱮᱸᱜᱟᱲ ᱠᱚ ᱾ ᱚᱱᱟ ᱠᱚ ᱥᱚᱵᱽᱡᱤ ᱠᱚ ᱪᱟᱥ ᱦᱩᱭᱩᱜ ᱜᱮᱭᱟ, ᱟᱞᱮ ᱮᱴᱟᱜ ᱦᱚᱲ ᱫᱚᱠᱚ ᱟᱹᱠᱷᱨᱤᱧ ᱞᱟᱹᱜᱤᱫ ᱠᱚ ᱪᱟᱥ ᱜᱮᱭᱟ ᱾ ᱟᱞᱮ ᱫᱚ ᱢᱟᱱᱮ ᱱᱤᱡᱮ ᱡᱚᱢ ᱞᱟᱹᱜᱤᱫ ᱜᱮᱞᱮ ᱪᱟᱥ ᱜᱮᱭᱟ, ᱟᱨᱠᱤ ᱟᱹᱠᱷᱨᱤᱧ ᱞᱟᱹᱜᱤᱫ ᱫᱚ ᱵᱟᱝ ᱜᱮ ᱾
ᱚ ᱟᱹᱠᱷᱨᱤᱧ ᱥᱩᱢᱩᱝ ᱫᱚ ᱵᱟᱝ ᱮᱢᱱᱤ ᱚᱲᱟᱜ ᱡᱚᱢ ᱞᱮᱠᱟ ᱵᱟᱝ?
ᱦᱳᱭ ᱦᱳᱭ ᱾
ᱛᱟᱦᱚᱞᱮ ᱟᱯᱮ ᱫᱚ ᱛᱟᱦᱚᱞᱮ ᱵᱤᱨ ᱫᱤᱥᱚᱢ ᱥᱮ, ᱵᱩᱨᱩ ᱫᱤᱥᱚᱢ, ᱥᱮ ᱵᱤᱞᱟᱹᱛ ᱫᱤᱥᱚᱢ?
ᱟᱞᱮ ᱫᱚ ᱢᱟᱱᱮ ᱵᱤᱨ ᱫᱤᱥᱚᱢ ᱦᱚᱸ ᱵᱟᱝᱞᱮ ᱠᱟᱱᱟᱞᱮ ᱟᱨ ᱵᱤᱞᱟᱹᱛ ᱫᱤᱥᱚᱢ ᱦᱚᱸ ᱵᱟᱝ ᱾ ᱢᱟᱱᱮ, ᱢᱤᱰᱤᱭᱟᱢ ᱟᱨᱠᱤ ᱾ ᱵᱤᱨ ᱦᱚᱸ ᱢᱮᱱᱟᱜᱼᱟ, ᱠᱟᱹᱡ ᱥᱟᱺᱜᱤᱧ ᱜᱮᱭᱟ ᱥᱩᱨ ᱨᱮᱫᱚ ᱵᱟᱹᱱᱩᱜᱼᱟ ᱟᱨᱠᱤ ᱾
ᱚᱦ ᱾ ᱛᱟᱦᱞᱮ ᱵᱟᱡᱟᱨ ᱠᱚᱦᱚᱸ ᱥᱩᱨ ᱜᱮᱭᱟ ᱛᱟᱦᱞᱮ ᱛᱚ ᱛᱟᱦᱚᱞᱮ ᱟᱯᱮ ᱥᱮᱫ ᱛᱚ?
ᱵᱟᱡᱟᱨ ᱫᱚ ᱵᱟᱝ ᱥᱩᱨ ᱜᱮ ᱛᱟᱞᱮᱜ ᱭᱟ ᱾
ᱟᱹ, ᱛᱟᱦᱞᱮ ᱠᱤᱨᱤᱧ ᱟᱹᱠᱷᱨᱤᱧ ᱫᱚ ᱛᱟᱦᱞᱮ? ᱡᱟᱦᱟᱱᱟ-ᱜ ᱡᱩᱫᱤ ᱥᱚᱵᱽᱡᱤ ᱠᱚ ᱟᱹᱷᱨᱤᱧ, ᱥᱮ ᱠᱤᱨᱤᱧ ᱟᱹᱜᱩ ᱾ ᱩᱱ ᱫᱚ ᱛᱤᱱᱟᱹᱜ ᱥᱺᱜᱤᱧ ᱯᱮ ᱪᱟᱞᱟᱜ ᱛᱮ?
ᱚᱱᱟ ᱫᱚ ᱟᱠᱚ ᱦᱤᱡᱩᱜ ᱜᱮᱭ-ᱟ᱾ ᱢᱟᱱᱮ ᱟᱹᱛᱩ ᱨᱮ ᱥᱚᱵᱽᱡᱤᱼᱼ ᱠᱚ ᱦᱟᱹᱠᱩ ᱠᱚ, ᱤᱭᱟᱹ ᱠᱚᱼᱫᱚ ᱚᱱᱟ ᱠᱚᱼᱫᱚ ᱟᱹᱛᱩ ᱨᱮᱜᱮᱼᱼ ᱠᱚ ᱦᱤᱡᱩᱜ ᱜᱮᱭ-ᱟ᱾ ᱟᱫᱚ ᱡᱟᱦᱱᱟᱜ ᱟᱫᱚ ᱫᱚᱨᱠᱟᱨ ᱠᱷᱟᱱ ᱫᱚ ᱵᱟᱡᱟᱨ ᱪᱟᱞᱟᱣ ᱦᱩᱭᱩᱜᱼᱟ᱾ ᱟᱨᱠᱤ
ᱟᱹᱰᱤ ᱡᱟᱭᱜ-ᱟ ᱨᱮᱢᱟ ᱧᱮᱞ ᱠᱟᱱᱟ᱾ ᱡᱟᱦᱟᱸ ᱫᱚ ᱦᱩᱭᱩᱼᱜ ᱠᱟᱱᱟ ᱼᱼ ᱤᱞᱮᱠᱴᱨᱤᱠ ᱡᱟᱦᱟᱸ ᱟᱵᱚ ᱠᱟᱨᱮᱱᱴ ᱠᱚᱼᱦᱚᱸ ᱟᱹᱰᱤ ᱡᱟᱭᱜ-ᱟ᱾ ᱨᱮᱜᱮ ᱵᱟᱠᱚ ᱧᱟᱢ ᱛᱤᱭᱩᱜ ᱠᱟᱜᱼᱟ᱾ ᱟᱠᱟ ᱠᱚᱨᱮ ᱫᱚᱼᱼ ᱠᱚ ᱧᱟᱢ ᱛᱤᱭᱩᱜ ᱠᱟᱜᱼᱟ᱾ ᱱᱚᱝᱠᱟ ᱠᱤᱪᱷᱩ ᱡᱟᱭᱜ-ᱟ ᱢᱮᱱᱟᱜ ᱜᱮᱭᱟ᱾ ᱱᱚᱝᱠᱟᱱᱟᱜᱼᱼ
ᱦᱩᱸ, ᱦᱩᱸ, ᱩᱸ ᱢᱮᱱᱟᱜ ᱜᱮᱭᱟ᱾
ᱛᱟᱦᱚᱞᱮ ᱟᱯᱮ ᱫᱚ ᱯᱮ ᱤᱞᱮᱠᱴᱤᱨᱤ ᱠᱚᱯᱮ, ᱧᱟᱢ ᱛᱤᱭᱩᱜ ᱠᱟᱫᱼᱟ, ᱥᱮ ᱵᱟᱝ?
ᱦᱮᱸ ᱟᱞᱮ ᱫᱚ ᱫᱚ ᱚᱱᱟ ᱠᱚᱫᱚ ᱞᱮ ᱧᱟᱢ ᱛᱤᱭᱟᱹᱜ ᱠᱟᱜ ᱜᱮᱭᱟ᱾
ᱛᱟᱦᱟᱞᱮ, ᱟᱯᱮ ᱪᱮᱫ ᱫᱚ ᱛᱟᱦᱟᱞᱮ ᱛᱤᱞᱢᱤᱧᱸ ᱠᱚ ᱠᱽᱷᱚᱥᱞ ᱟ᱾ ᱠᱚ ᱚᱱᱟ ᱠᱚ ᱪᱟᱥ ᱦᱩᱭᱩᱜ ᱜᱮᱭ-ᱟ, ᱵᱟᱝ ᱦᱩᱭᱩᱜ ᱜᱮᱭ-ᱟ, ᱥᱮ ᱵᱟᱝ ᱛᱟᱦᱟᱞᱮ?
ᱦᱮᱸ ᱦᱩᱭᱩᱜ ᱜᱮᱭ-ᱟ᱾ ᱚᱱᱟ ᱠᱚ ᱪᱟᱥ ᱫᱚ ᱦᱩᱭᱩᱜ ᱜᱮᱭ-ᱟ᱾ ᱟᱫᱚ ᱟᱠᱷᱨᱤᱧ ᱞᱟᱹᱜᱤᱫ ᱦᱚᱸ, ᱟᱨ ᱱᱤᱡᱮᱨ ᱞᱟᱹᱜᱤᱫ ᱦᱚᱸ, ᱥᱩᱱᱩᱢ ᱠᱚ ᱞᱟᱹᱜᱤᱫ ᱚᱱᱟ ᱠᱚ ᱞᱮᱱ ᱠᱟᱛᱮ ᱛᱚ, ᱥᱩᱱᱩᱢ ᱠᱚ ᱧᱟᱢᱚᱜ ᱜᱮᱭ-ᱟ᱾
ᱦᱮᱸ ᱛᱟᱞᱮ ᱵᱟᱹᱫᱽ ᱠᱚᱨᱮ ᱛᱟᱞᱮ, ᱠᱷᱚᱛ ᱠᱚᱯᱮ ᱮᱫᱞᱮ ᱪᱽᱷᱩᱲᱤᱭᱟᱹ ᱠᱟᱜᱼᱟ ᱥᱮ ᱵᱟᱝ? ᱛᱟᱦᱚᱞᱮ
ᱦᱳᱸ
ᱵᱟᱹᱫᱽ ᱠᱚᱨᱮ, ᱠᱷᱚᱛ ᱠᱚᱯᱮ ᱪᱷᱩᱲᱤᱭᱟᱹ ᱠᱟᱜᱼᱟ ᱥᱮ ᱵᱟᱝ? ᱛᱟᱦᱚᱞᱮ
ᱦᱮᱸ ᱪᱷᱩᱲᱤᱭᱟᱹ ᱫᱚ ᱦᱩᱭ ᱠᱟᱱ ᱜᱮᱭ-ᱟ᱾ ᱠᱷᱚᱛ ᱵᱟᱝ ᱪᱷᱩᱲᱤᱭᱟᱹ ᱞᱮᱠᱷᱟᱱ ᱛᱚ ᱚᱱᱟᱛᱮ ᱪᱟᱥ ᱦᱚᱸ ᱵᱟᱝ ᱞᱟᱦᱟ-ᱜ ᱠᱟᱱᱟ᱾ ᱮᱢᱚᱱ ᱠᱟᱱᱟ ᱵᱚᱱ, ᱚᱱᱟ ᱠᱚ ᱞᱟᱜᱟᱼᱜ ᱜᱮᱭ-ᱟ᱾
ᱦᱳᱸ ᱛᱟᱞᱮ ᱟᱯᱮ ᱥᱮᱫ ᱛᱟᱦᱚᱞᱮ, ᱜᱟᱹᱭ ᱰᱟᱹᱜᱽᱨᱤ ᱠᱚ ᱛᱷᱟᱞᱮ ᱢᱮᱱᱟᱜ ᱠᱚᱣᱟ ᱥᱮ ᱵᱟᱝ ᱛᱟᱞᱮ?
ᱜᱟᱹᱭ ᱰᱟᱹᱜᱽᱨᱤ ᱫᱚ ᱵᱟᱹᱱᱩᱜ ᱠᱚᱣ-ᱟ᱾ ᱟᱞᱮ ᱨᱮᱱ ᱫᱚ ᱟᱨᱠᱤ ᱟᱫᱚ ᱩᱱᱠᱩ ᱧᱮᱞ ᱞᱟᱹᱜᱤᱫ ᱛᱚ, ᱦᱚᱲ ᱞᱟᱜᱟᱜᱼᱟ᱾ ᱟᱫᱚ ᱚᱱᱠᱟ ᱦᱚᱲ ᱫᱚ ᱵᱟᱹᱱᱩᱜ ᱞᱮᱭᱟ ᱛᱚ ᱾ᱩᱱᱟᱹᱜ ᱥᱟᱸᱜᱮ ᱦᱚᱲ ᱫᱚ᱾
ᱦᱳᱭ ᱟᱥᱟᱲ ᱥᱟᱱ ᱵᱚᱸᱜᱟ ᱫᱤᱱ ᱫᱚ, ᱟᱹᱰᱤ ᱟᱥᱟᱲ ᱥᱟᱱ ᱵᱚᱸᱜᱟ ᱫᱤᱱ ᱫᱚ ᱵᱟᱯᱮ ᱟᱛᱤᱝ ᱚ ᱟᱹᱰᱤ ᱠᱟᱹᱴᱤᱡ ᱡᱟᱢᱟ ᱧᱚᱜ ᱜᱮᱭ-ᱟ ᱾ ᱪᱮᱫ ᱥᱮ ᱜᱚᱴᱟ ᱜᱮᱠᱚ ᱨᱚᱦᱚᱭ ᱯᱨᱮᱡ ᱠᱟᱜᱼᱟ᱾ ᱟᱹᱛᱤᱧ ᱨᱮᱱᱟᱜ ᱡᱟᱭᱜᱼᱟ ᱦᱚᱸ ᱟᱹᱰᱤ ᱟᱱᱴᱟᱱ ᱯᱟᱲᱟᱜᱚᱜᱼᱟ᱾
ᱦᱳᱭ, ᱦᱳᱭ᱾ ᱥᱩᱠᱨᱤ ᱥᱤᱢ ᱫᱚ ᱢᱮᱱᱟᱜ ᱠᱚ ᱜᱮᱛᱟᱞᱮᱭ-ᱟ᱾ ᱥᱩᱠᱨᱤ ᱢᱤᱫᱴᱮᱱ ᱢᱮᱱᱟᱭ ᱛᱟᱞᱮᱭ-ᱟ ᱾ᱟᱨ ᱩᱱᱠᱩ ᱥᱤᱢ ᱠᱚ
ᱮᱱᱦᱚᱸ ᱦᱚᱭ ᱥᱤᱢ ᱥᱩᱠᱨᱤ ᱫᱚ ᱚᱭ ᱤᱱᱟᱹᱧ ᱫᱚ ᱩᱱᱠᱩ ᱫᱚ ᱟᱠᱚ ᱫᱚ ᱠᱚ ᱪᱟᱞᱟᱜᱼᱟ᱾ ᱩᱱᱠᱩ ᱫᱚ ᱟᱠᱚ ᱫᱚ ᱠᱚ ᱨᱩᱣᱟᱹᱲ ᱦᱤᱡᱩᱜᱼᱟ᱾ ᱩᱱᱠᱩ ᱫᱚ ᱤᱱᱟᱹᱜ ᱫᱚ ᱵᱟᱠᱚ ᱡᱚᱢᱟ᱾
ᱦᱳᱸ ᱦᱳᱸ
ᱜᱟᱹᱭ ᱰᱟᱹᱜᱽᱨᱤ ᱢᱮᱨᱚᱢ ᱫᱚ, ᱩᱱᱠᱩ ᱫᱚ ᱥᱟᱨᱟᱠᱷᱚᱱ ᱜᱮ, ᱰᱷᱮᱜ ᱟᱭᱢᱟ ᱧᱚᱜ ᱠᱚᱼᱠᱚ ᱡᱚᱢᱟ ᱥᱮ ᱩᱱᱠᱩ ᱦᱚᱸ ᱰᱷᱮᱨ ᱧᱚᱜ᱾
ᱦᱳᱭ
ᱦᱟᱯᱚᱱ ᱯᱚᱱ ᱱᱟᱥᱱᱟᱜᱼᱟ᱾ ᱟᱹᱛᱤᱧ ᱛᱚᱝ ᱩᱱᱠᱩ ᱞᱟᱡᱽ ᱠᱚ ᱵᱟᱝ ᱵᱤᱜ ᱛᱟᱠᱚᱣ-ᱟ᱾ ᱡᱟᱹᱥᱛᱤ ᱧᱚᱜ, ᱟᱹᱛᱤᱝ ᱦᱚᱪᱚᱸ ᱦᱩᱭᱩᱜᱼᱟ᱾
ᱦᱮᱸ ᱥᱮᱴᱮᱨᱟᱠᱚ ᱦᱮᱸ ᱴᱟᱭᱤᱢ ᱢᱚᱛᱚ ᱡᱟᱱᱤᱥ ᱥᱚᱢᱚᱭ ᱦᱮᱡ ᱟᱠᱟᱱ ᱦᱚᱸ᱾
ᱦᱳᱭ
ᱦᱮᱸ ᱱᱚᱝᱠᱟ ᱜᱮ ᱛᱟᱦᱚᱞᱮ ᱞᱟᱝ ᱜᱟᱞᱢᱟᱨᱟᱣ ᱞᱮᱱ ᱞᱮᱝᱜᱮ᱾ ᱦᱮᱸ ᱛᱚᱵᱮ ᱴᱷᱤᱠ ᱜᱮᱭᱟᱢ ᱦᱩᱸ ᱾
ᱦᱳᱭ ᱢᱟ ᱮᱱᱠᱷᱟᱱ ᱡᱚᱦᱟᱨ ᱜᱮ ᱾
ᱟᱹᱵᱤᱱ ᱠᱟᱴᱟᱣ ᱵᱤᱱ ᱾